ᱦᱮᱸ ᱜᱚᱝᱠᱮ ᱤᱧᱟᱹᱜ ᱨᱚᱲ ᱟᱸᱡᱚᱢᱚᱜ ᱠᱟᱱᱟ ᱱᱤᱛᱚᱜ
ᱟᱸᱡᱚᱢᱚᱜ ᱠᱟᱱᱟ ᱜᱚᱢᱠᱮ
ᱚ ᱟᱵᱤᱱᱟᱜ ᱨᱚᱲ ᱱᱟᱥᱮᱭᱟᱜ ᱯᱩᱥᱴᱟᱹᱣ ᱥᱟᱦᱤᱡ ᱵᱟᱝ ᱧᱚᱜ ᱵᱟᱝ ᱟᱸᱢᱚᱮᱢᱜ ᱠᱟᱱᱟ ᱱᱟᱥᱮ ᱯᱷᱟᱸᱠᱟ ᱧᱚᱜᱚᱵᱤᱱ ᱪᱟᱞᱟᱜᱼᱟ
ᱦᱮᱸ
ᱦᱮᱸ ᱦᱮᱸ ᱜᱚᱝᱠᱮ ᱞᱟᱹᱭᱵᱮᱱ ᱦᱮᱸ ᱱᱤᱛᱟᱜ ᱟᱸᱡᱚᱢᱚᱜ ᱠᱟᱱᱟ ᱜᱚᱝᱠᱮ᱾
ᱪᱮᱫ ᱠᱚᱵᱤᱱ ᱪᱤᱠᱟᱹᱭ ᱫᱟ ᱜᱟᱢᱠᱮ?
ᱦᱳᱭ ᱜᱚᱝᱠᱮ ᱪᱮᱫᱞᱤᱧ ᱪᱤᱠᱟᱹᱭᱟᱹᱞᱤᱧ ᱫᱩᱲᱩᱵᱟᱲᱟᱣ ᱠᱟᱱᱟᱞᱤᱧ ᱱᱚᱜᱼᱚᱭ ᱠᱟᱹᱢᱤ ᱠᱷᱚᱱᱟᱜ ᱨᱩᱣᱟᱹᱲ ᱦᱮᱡ ᱠᱟᱛᱮᱫ ᱞᱤᱧ ᱫᱩᱲᱩᱵ ᱵᱟᱲᱟᱣ ᱠᱟᱱᱟ ᱪᱷᱟᱸᱫᱽ ᱥᱮᱫ ᱨᱮ ᱟᱵᱮᱱ ᱫᱚ ᱜᱚᱝᱠᱮ
ᱡᱚᱢ ᱠᱮᱫᱟᱢ
ᱫᱟᱠᱟ ᱠᱚᱫᱚ ᱡᱚᱢ ᱵᱟᱲᱟ ᱫᱚ ᱦᱩᱭ ᱠᱟᱱ ᱜᱮᱭᱟ ᱟᱫᱚ ᱡᱚᱢ ᱠᱟᱛᱮᱫ ᱜᱮᱞᱤᱧ ᱫᱩᱲᱩᱵ ᱵᱟᱲᱟᱣ ᱫᱟᱠᱟ ᱫᱚ ᱜᱚᱢᱠᱮ ᱱᱤᱛᱚᱜ ᱫᱚ ᱵᱟᱹᱞᱤᱧ ᱡᱚᱢ ᱠᱟᱜᱼᱟ ᱨᱩᱴᱤ ᱨᱩᱴᱤ ᱠᱚ ᱛᱮᱭᱟᱨ ᱞᱮᱫ ᱛᱟᱞᱮᱭᱟ ᱟᱫᱚ ᱨᱩᱴᱤ ᱜᱮᱞᱤᱧ ᱡᱚᱢ ᱞᱮᱫᱟ ᱟᱵᱮᱱ ᱟᱵᱮᱱᱟᱜ ᱜᱚᱢᱠᱮ
ᱟᱹᱞᱤᱧ ᱦᱚᱸ ᱫᱟᱠᱟ ᱡᱚᱢ ᱠᱟᱛᱮᱫ ᱞᱤᱧ ᱫᱩᱲᱩᱵ ᱠᱟᱱᱟ ᱵᱟᱦᱟᱨᱮ ᱥᱮᱫ ᱨᱮ
ᱚ ᱟᱹᱰᱤ ᱱᱟᱯᱟᱭ ᱟᱹᱰᱤ ᱱᱟᱯᱟᱭ ᱜᱚᱢᱠᱮ ᱵᱟᱨᱦᱮ ᱥᱮᱫ ᱵᱤᱱ ᱫᱩᱲᱩᱵ ᱠᱟᱱᱟ ᱟᱯᱮ ᱥᱮᱫ ᱫᱚ ᱚᱱᱠᱟ ᱵᱟᱭ ᱫᱟᱜᱮᱜ ᱠᱟᱱᱛᱮ
ᱵᱟᱝ ᱜᱚᱝᱠᱮ ᱵᱟᱨᱯᱮ ᱵᱟᱨᱥᱤᱝ ᱜᱟᱱ ᱫᱚ ᱟᱹᱣᱨᱤ ᱫᱟᱜ ᱜᱟᱭ
ᱚ ᱦᱚᱸ ᱟᱞᱮᱥᱮᱫ ᱢᱟ ᱜᱚᱢᱠᱮ ᱫᱚᱢᱮ ᱫᱟᱜ ᱪᱮᱫ ᱞᱤᱧ ᱞᱟᱭᱟ ᱦᱟᱭᱨᱮ ᱤᱱᱟᱹᱜ ᱫᱟᱜ ᱫᱚ ᱟᱫᱚ ᱫᱟᱜ ᱠᱷᱟᱹᱛᱤᱨ ᱛᱮ ᱱᱟᱥᱮ ᱮᱸᱴᱠᱮᱴᱚᱬᱮ ᱦᱩᱭᱩᱜ ᱠᱟᱱᱟ ᱚ ᱦᱚᱸ ᱛᱟᱦᱚᱞᱮ ᱜᱚᱝᱠᱮ ᱟᱯᱮᱥᱮᱫ ᱫᱚ ᱪᱟᱥ ᱠᱟᱹᱢᱤ ᱫᱚ ᱛᱤᱱᱟᱹᱜ ᱥᱟᱹᱜᱤᱧ ᱯᱮ ᱞᱟᱦᱟ ᱤᱫᱤᱠᱟᱜᱫᱟ ᱜᱚᱝᱠᱮ ᱫᱟᱜ
ᱪᱟᱥ ᱠᱚᱵᱤᱱ ᱫᱚ, ᱠᱚᱢ ᱧᱚᱜ ᱜᱮᱭᱟ ᱜᱚᱝᱠᱮ ᱦᱮ ᱵᱟᱭ ᱫᱟᱜ ᱮ ᱦᱟᱸᱜ ᱪᱮᱫ ᱛᱮᱵᱤᱱ ᱪᱟᱥᱟ᱾
ᱦᱮᱸ ᱦᱮᱸ ᱚᱱᱟ ᱦᱚᱸ ᱠᱟᱛᱷᱟ ᱠᱟᱱ ᱜᱮᱭᱟ ᱵᱟᱭ ᱫᱟᱲᱮᱭᱟᱜ ᱠᱷᱟᱱ ᱫᱚ ᱪᱮᱫ ᱛᱮᱵᱮᱱ ᱪᱟᱥᱟ ᱟᱞᱮ ᱥᱮᱫ ᱢᱟ ᱜᱚᱝᱠᱮ ᱪᱮᱫᱤᱧᱟᱹᱭᱟ ᱫᱟᱜᱮ ᱵᱟᱭ ᱛᱷᱤᱨᱮᱜ ᱠᱟᱱ᱾
ᱚ ᱱᱚᱛᱮ ᱢᱟ ᱜᱚᱝᱠᱮ ᱫᱟᱜ ᱜᱮ ᱵᱟᱹᱱᱩᱜ᱾
ᱚ ᱦᱚᱸ ᱜᱚᱝᱠᱮ ᱟᱯᱮ ᱥᱮᱱᱟᱜ ᱫᱟᱜ ᱫᱟᱥ ᱜᱠᱮ ᱟᱞᱮ ᱥᱮᱫ ᱜᱮ ᱦᱮᱡ ᱪᱟᱵᱟ ᱟᱠᱟᱱᱟ ᱛᱟᱦᱚᱞᱮ᱾
ᱦᱮ ᱟᱨ ᱛᱮᱦᱮᱧ ᱦᱟᱸᱜ ᱨᱤᱢᱤᱞᱮ ᱨᱟᱠᱟᱜ ᱞᱮᱫᱟ ᱟᱫᱚᱝᱠᱮ ᱫᱟᱜ ᱜᱮ ᱵᱟᱭ ᱫᱟᱜ ᱞᱮᱫᱟ᱾
ᱚ ᱦᱚᱸ ᱛᱟᱦᱚᱞᱮ ᱜᱚᱝᱠᱮ ᱟᱯᱮ ᱥᱮᱱᱟᱜ ᱨᱤᱢᱤᱞ ᱫᱚ ᱜᱚᱝᱠᱮ ᱱᱛᱮᱜ ᱜᱮ ᱦᱟᱸᱜ ᱚᱴᱟᱝ ᱦᱮᱜ ᱠᱟᱱᱟ ᱯᱟᱥᱮᱜ ᱚᱱᱟ ᱛᱮᱜᱮ ᱦᱮᱸ ᱚᱱᱟ ᱛᱮᱜᱮ ᱵᱟᱭ ᱫᱟᱜ ᱮᱫᱟ ᱟᱫᱚ ᱟᱞᱮᱥᱮᱫ ᱢᱟ ᱫᱟᱜ ᱜᱮ ᱵᱟᱭ ᱛᱷᱤᱨᱮᱜ ᱠᱟᱱᱟ ᱜᱚᱝᱠᱮ ᱪᱮᱫ ᱞᱤᱧ ᱞᱟᱹᱭᱟ ᱢᱟᱱᱮ ᱫᱟᱜ ᱫᱚ ᱢᱟᱱᱮ ᱚᱱᱮ ᱢᱟᱱᱮ ᱚᱱᱮ ᱤᱭᱟᱹ ᱞᱮᱠᱟ ᱟᱹᱛᱩᱜ ᱠᱟᱱᱟ ᱮᱠᱮᱵᱟᱨᱮ ᱤᱱᱟᱹ ᱤᱱᱟᱹ ᱟᱸᱴ ᱫᱟᱜ᱾
ᱚ
ᱩᱸ ᱮᱠᱫᱚᱢ ᱢᱟᱱᱮ ᱮᱠᱫᱚᱢ ᱦᱟᱴᱟᱜ ᱛᱮ ᱟᱨᱮᱡᱮᱫ ᱠᱟᱱ ᱞᱮᱠᱷᱟᱡ ᱫᱟᱸᱜ ᱠᱟᱱᱟ ᱟᱞᱮ ᱥᱮᱫ ᱢᱟ᱾
ᱱᱚᱛᱮ ᱢᱟ ᱢᱟᱱᱮ ᱫᱟᱜ ᱫᱚᱭ ᱫᱟᱜ ᱮᱫᱟ ᱢᱟᱱᱮ ᱫᱷᱩᱲᱤ ᱦᱚᱸ ᱵᱟᱝ ᱥᱚᱫᱚᱜ ᱠᱟᱱᱟ ᱜᱚᱝᱠᱮ᱾
ᱚ ᱦᱚᱸ ᱮᱠᱫᱚᱢ ᱮᱠᱫᱚᱢ ᱮᱠᱫᱚᱢ ᱱᱟᱦᱟᱜ ᱟᱹᱰᱤ ᱢᱟᱱᱮ ᱱᱮᱛᱟᱨ ᱪᱟᱥ ᱞᱮᱠᱟᱱ ᱫᱤᱱ ᱥᱤᱡᱤᱱ ᱨᱮ ᱡᱩᱫᱤ ᱵᱟᱭ ᱫᱟᱜ ᱞᱮᱠᱷᱟᱱ ᱛᱤᱱᱟᱹᱜ ᱚᱥᱩᱵᱤᱫᱟ ᱦᱩᱭᱩᱜᱼᱟ ᱥᱮ᱾
ᱦᱮᱸ
ᱦᱮᱸ ᱜᱚᱝᱠᱮ ᱛᱟᱦᱚᱞᱮ ᱟᱯᱮ ᱪᱟᱥ ᱠᱟᱹᱢᱤ ᱫᱚᱠ ᱵᱟᱯᱮ ᱞᱟᱦᱟ ᱠᱟᱜ ᱚᱱᱠᱟ ᱠᱷᱟᱡ ᱢᱟ?
ᱞᱟᱦᱟ ᱫᱚ ᱚᱱᱟ ᱥᱤᱞᱳ ᱨᱮᱱᱟᱜ ᱫᱟᱜ ᱠᱚᱛᱮ ᱞᱟᱦᱟ ᱦᱩᱭᱩᱜ ᱠᱟᱱᱟ ᱜᱚᱝᱠᱮ ᱪᱮᱫ ᱵᱮᱱ ᱪᱤᱠᱟᱹᱭᱟ ᱵᱟᱭ ᱫᱟᱜ ᱞᱮᱠᱟ ᱦᱚᱡ ᱟᱨ ᱵᱟᱝᱵᱤᱱ ᱪᱟᱥ ᱞᱮᱠᱷᱟ ᱦᱟᱜ ᱪᱮᱫ ᱵᱤᱱ ᱡᱚᱢᱟ᱾
ᱦᱮᱸ ᱦᱮᱸ ᱚᱱᱟ ᱦᱚᱸ ᱠᱟᱛᱷᱟ ᱠᱟᱱ ᱜᱮᱭᱟ ᱨᱮᱸᱜᱮᱡ ᱦᱚᱲᱟᱜ ᱡᱩᱫᱤ ᱵᱟᱵᱮᱱ ᱪᱟᱥᱟ ᱛᱚ ᱪᱮᱫ ᱵᱮᱱ ᱡᱚᱢ ᱧᱩᱭᱟ᱾ ᱪᱟᱥ ᱫᱚ ᱞᱟᱜᱟᱜ ᱠᱟᱱ ᱜᱮᱭᱟ᱾ ᱟᱫᱚ ᱢᱟᱱᱮ ᱚᱢᱠᱮ ᱟᱯᱮ ᱥᱮᱫ ᱫᱚ ᱢᱟᱱᱮ ᱥᱮᱞᱚ ᱥᱮ ᱥᱮᱞᱚ ᱨᱮᱱᱟᱜ ᱥᱩᱵᱤᱫᱷᱟ ᱠᱚ ᱢᱮᱱᱟᱜ ᱠᱟᱱ ᱠᱷᱟᱹᱛᱤᱨ ᱛᱮ ᱥᱮᱞᱚ ᱛᱮᱯᱮ ᱪᱟᱥᱫᱟ ᱮᱴᱟᱜ ᱮᱴᱟᱜ ᱡᱟᱭᱜᱟ ᱠᱚᱨᱮ ᱢᱟ ᱥᱮᱞᱚᱜ ᱨᱮᱱᱟᱜ ᱥᱩᱵᱤᱫᱷᱟ ᱚᱱᱠᱟ ᱵᱟᱝ ᱵᱟᱝ ᱛᱟᱦᱮᱱ ᱠᱟᱱ᱾ ᱚᱱᱟ ᱠᱚ ᱜᱮ ᱪᱤᱠᱟᱹᱛᱮᱠᱚ ᱪᱟᱥ ᱵᱟᱲᱟᱭᱫᱟ ᱦᱟᱸᱜ ᱟᱹᱰᱤ ᱡᱷᱟᱢᱮᱞᱟ ᱨᱮᱱᱟᱜ
ᱦᱮᱸ ᱜᱚᱝᱠᱮ ᱥᱤᱞᱟᱹᱣ ᱦᱚᱸ ᱫᱚᱢᱮ ᱠᱚ ᱦᱟᱛᱟᱣ ᱫᱟ᱾
ᱚ ᱦᱳᱭ ᱦᱳᱭ ᱚᱱᱟ ᱦᱚᱸ ᱠᱟᱛᱷᱟ ᱠᱟᱱ ᱜᱮᱭᱟ ᱜᱚᱝᱠᱮ ᱫᱟ ᱢᱟᱱᱮ ᱩᱝᱠᱩ ᱫᱚ ᱜᱚᱝᱠᱮ ᱢᱟᱱᱮ ᱪᱮᱫᱱᱤᱭᱟᱹ ᱥᱤᱡᱤᱱ ᱦᱤᱥᱟᱹᱵ ᱛᱮᱜᱮ ᱠᱚ ᱦᱟᱛᱟᱣᱫᱟ᱾ ᱢᱟᱱᱮ ᱵᱟᱝ? ᱱᱤᱭᱟᱹ ᱥᱤᱡᱤᱱ ᱨᱮ ᱫᱟᱜ ᱵᱟᱹᱱᱩᱜᱼᱟ ᱱᱤᱭᱟᱹ ᱥᱤᱡᱤᱱ ᱨᱮᱫᱚ ᱰᱷᱮᱨ ᱯᱚᱭᱥᱟ ᱞᱤᱧ ᱦᱟᱛᱟᱣᱟ᱾
ᱦᱮᱸ
ᱛᱟᱦᱞᱮ ᱜᱚᱝᱠᱮ ᱢᱟᱱᱮ ᱪᱮᱫ ᱤᱭᱟᱹ ᱪᱮᱫ ᱪᱮᱫ ᱠᱚ ᱯᱮ ᱤ ᱤᱭᱟᱹ ᱠᱚ ᱤᱭᱟᱹ ᱮᱫᱟ ᱱᱤᱭᱟᱹ ᱵᱟᱲ ᱫᱚ ᱦᱩᱲᱩ ᱜᱮᱛᱚ?
ᱦᱩᱲᱩ ᱫᱚ ᱥᱚᱨᱱᱚ ᱠᱚ᱾
ᱚ ᱥᱚᱨᱱᱚ ᱚ ᱦᱮᱸ ᱦᱮᱸ ᱚᱱᱟ ᱠᱚᱜᱮ ᱜᱚᱝᱠᱮ ᱟᱞᱮᱥᱮᱫ ᱟᱞᱮᱥᱮᱫ ᱦᱚᱸ ᱠᱮ ᱚᱱᱟ ᱜᱮᱠᱚ ᱪᱟᱥ ᱵᱟᱲᱟᱭ ᱜᱮᱭᱟ ᱥᱚᱨᱱᱚ ᱠᱚᱜᱮ᱾
ᱦᱮᱸ ᱵᱚᱝᱜᱚ ᱵᱚᱱᱫᱷᱩ ᱠᱚ ᱟᱨ ᱛᱚ ᱡᱟᱸᱦᱟ ᱪᱮᱫ ᱵᱤᱱ ᱪᱟᱥᱟ ᱱᱟᱣᱟ ᱦᱩᱲᱩ ᱛᱚ ᱵᱟᱝ ᱛᱩᱜ ᱠᱟᱱᱟ᱾
ᱚᱸ ᱦᱳᱭ ᱦᱳᱭ ᱦᱳᱭ ᱦᱳᱭ᱾ ᱛᱟᱦᱞᱮ ᱜᱚᱝᱠᱮ ᱱᱤᱭᱟᱹ ᱢᱟᱱᱮ ᱦᱟᱹᱠᱩ ᱦᱟᱹᱠᱩ ᱦᱟᱹᱠᱩ ᱥᱟᱵ ᱠᱚ ᱥᱮᱱ ᱵᱟᱲᱟᱜ ᱜᱮᱭᱟ ᱥᱮ ᱵᱟᱝ ᱜᱚᱝᱠᱮ?
ᱛᱟᱹᱜᱞᱤ ᱥᱟᱱᱟ ᱜᱮᱭᱟ ᱥᱩᱨ ᱨᱮᱜᱮ ᱱᱟᱹᱭ ᱠᱚ ᱱᱟᱹᱭ ᱦᱮᱱᱟᱜᱼᱟ ᱾
ᱟ ᱦᱟ ᱟᱫᱚ ᱚᱱᱠᱟ ᱡᱮ ᱚᱱᱮ ᱞᱟᱹᱭ ᱠᱟᱫ ᱢᱤᱫᱵᱟᱨ ᱴᱷᱯ ᱢᱤᱫ ᱵᱟᱨᱮ ᱫᱟᱜ ᱵᱟᱲᱟᱭᱮᱫᱟ ᱫᱟᱜ ᱠᱚᱨᱮ ᱫᱚ ᱦᱟᱹᱠᱩ ᱠᱚᱫᱚ ᱠᱚ ᱧᱟᱢᱚᱜ ᱠᱟᱱ ᱜᱮᱭᱟ ᱥᱮ ᱵᱟᱝ ᱵᱟᱹᱫᱽ ᱠᱚᱨᱮ ᱜᱚᱝᱠᱮ
ᱵᱟᱹᱫᱽ ᱠᱚᱨᱮ ᱫᱚ ᱜᱚᱢᱠᱮ ᱚᱱᱠᱟ ᱫᱟᱜ ᱵᱟᱱᱩᱜᱼᱟ ᱥᱮ ᱦᱟᱹᱠᱩ ᱦᱚᱸ ᱵᱟᱝ ᱵᱟᱝ ᱫᱟᱜ ᱞᱮᱠᱦᱟᱱ ᱵᱟᱝ ᱠᱚᱨᱮ ᱦᱟᱹᱠᱩ ᱠᱚᱦᱚᱸ ᱵᱟᱝᱠᱩ ᱛᱩᱫᱩᱜᱼᱟ ᱥᱮ᱾
ᱚ ᱦᱚᱸ ᱚᱱᱟ ᱦᱚᱸ ᱠᱟᱛᱷᱟ ᱠᱟᱱ ᱜᱮᱭᱟ ᱟᱞᱮ ᱥᱮᱫ ᱢᱟ ᱡᱟ ᱫᱟᱜ ᱮᱫᱟᱭ ᱜᱚᱠᱮᱜᱼᱟ ᱨᱟ ᱨᱟ ᱨᱟᱪᱟ ᱨᱟᱪᱟ ᱠᱚᱨᱮ ᱦᱟᱹᱠᱩ ᱠᱚ ᱦᱮᱡ ᱟᱞᱮ ᱠᱟᱱᱟ᱾
ᱛᱟᱦᱮᱞᱮ ᱟᱹᱵᱤᱱ ᱫᱚ ᱦᱟ. ᱠᱩ ᱥᱟᱵ ᱠᱚᱫᱚ ᱵᱤᱱ ᱥᱮ ᱥᱮᱱᱚᱜ ᱜᱮᱭᱟ ᱥᱮ ᱵᱟᱝ?
ᱦᱮᱸ ᱚᱱᱠᱟ ᱫᱚ ᱦᱟᱹᱠᱩ ᱥᱟᱵ ᱫᱚᱢ ᱞᱤᱧ ᱡᱷᱩᱠᱟᱹᱞ ᱜᱮᱭᱟ ᱦᱠᱩ ᱦᱟᱹᱠᱩ ᱜᱚᱡ ᱫᱚᱞᱤᱧ ᱪᱟᱞᱟᱣ ᱵᱟᱲᱟᱜ ᱜᱮᱭᱟ᱾ ᱟᱫᱚ ᱦᱚᱸᱜᱚᱭ ᱤᱭᱟᱹ ᱥᱮᱫ ᱞᱤᱧ ᱵᱟᱹᱫ ᱥᱮᱫ ᱞᱤᱧ ᱪᱟᱞᱟᱣ ᱞᱮᱱᱟ ᱟᱫᱚ ᱚᱱᱛᱮ ᱨᱮᱜᱮ ᱚᱱᱮ ᱯᱷᱟᱥᱠᱩ ᱞᱤᱧ ᱚᱰᱟᱣ ᱮᱜᱟ ᱦᱟᱹᱠᱩ ᱯᱷᱟᱥ ᱠᱚᱞᱤᱧ ᱚᱰᱟᱣ ᱦᱚᱴᱚ ᱠᱟᱮᱫ ᱞᱤᱧ ᱦᱮᱡ ᱟᱠᱟᱱᱟ ᱦᱟᱸᱜᱟᱭ᱾ ᱦᱮᱡ ᱠᱟᱛᱮᱜ ᱫᱟᱠᱟ ᱠᱚ ᱡᱚᱢ ᱠᱟᱛᱮᱜ ᱦᱚᱸᱜᱼᱭ ᱱᱟᱥᱮ ᱯᱷᱤᱨᱤᱧᱚᱜ ᱠᱟᱛᱮ ᱟᱫᱚ ᱟᱵᱮᱱ ᱥᱟᱞᱟᱜ ᱞᱧ ᱨᱚᱯᱚᱲ ᱠᱟᱱᱟ ᱱᱟᱥᱮᱭᱟᱜ ᱵᱟᱝ ᱛᱟᱦᱚᱞᱮ ᱛᱟᱦᱚᱞᱮ ᱜᱚᱝᱠᱮ ᱟᱯᱮ ᱥᱮᱫ ᱫᱚ ᱜᱚᱝᱠᱮ ᱢᱟᱱᱮ ᱤᱭᱟᱹ ᱥᱚᱨᱦᱟᱭ ᱠᱚᱫᱚ ᱪᱮᱫ ᱞᱮᱠᱟ ᱯᱮ ᱢᱟᱱᱟᱣ ᱜᱮᱛᱮ?
ᱵᱷᱟᱹᱜᱤ ᱫᱚ ᱵᱷᱟᱹᱜᱤ ᱜᱮ ᱟᱞᱮ ᱥᱮᱫ ᱫᱚ᱾
ᱟᱹᱰᱤ ᱱᱟᱯᱟᱭ ᱠᱟᱛᱷᱟ ᱢᱟᱱᱟᱣ ᱢᱟᱱᱟᱣ ᱫᱚ ᱫᱚᱨᱠᱟᱨ ᱠᱟᱱ ᱜᱮᱭᱟ ᱜᱚᱴᱟ ᱜᱮ
ᱚ ᱛᱟᱦᱚᱞᱮ ᱟᱯᱮ ᱥᱮᱫ ᱫᱚ ᱫᱤᱥᱚᱢ ᱠᱷᱩᱱᱴᱣᱱᱟ ᱥᱮ ᱯᱩᱨᱱᱤᱢᱟ ᱨᱮ?
ᱟᱞᱮ ᱥᱮᱫ ᱫᱚ ᱜᱚᱝᱠᱮ ᱦᱮ ᱫᱤᱥᱚᱢ ᱫᱤᱥᱚᱢ ᱜᱚᱝᱠᱮ
ᱚ ᱟᱞᱮ ᱥᱮᱫ ᱫᱚ ᱜᱚᱢᱠᱮ ᱚᱱᱟ ᱡᱟᱸᱦᱟ ᱫᱤᱥᱚᱢ ᱠᱷᱩᱱᱴᱟᱣ ᱠᱚ ᱡᱟ ᱯᱩᱨᱱᱤᱢᱟ ᱵᱟᱝ ᱦᱩᱭᱩᱜᱼᱟ
ᱦᱮᱸ ᱦᱮᱸ ᱦᱮᱸ
ᱚᱱᱟ ᱯᱩᱨᱱᱤᱢᱟ ᱨᱮᱞᱮ ᱥᱚᱨᱚᱦᱟᱭᱚᱜᱼᱟ᱾
ᱚ ᱦᱮᱸ ᱚᱱᱟ ᱦᱚᱸ ᱴᱷᱤᱠ ᱜᱮᱭᱟ ᱜᱚᱝᱠᱮ ᱥᱚᱨᱦᱟᱭ ᱫᱚ᱾ ᱢᱟᱱᱮ ᱥᱚᱨᱦᱟᱭ ᱫᱚ ᱟᱵᱚᱣᱟᱜ ᱢᱤᱫᱴᱮᱱ ᱥᱟᱱᱛᱟᱲᱤ ᱤᱭᱟᱹ ᱨᱮᱱᱟᱜ ᱠᱟᱞᱪᱟᱨ ᱞᱮᱠᱟᱱᱟᱜ ᱠᱟᱱ ᱛᱟᱵᱚᱱᱟ ᱥᱮ᱾ ᱟᱫᱚ ᱚᱱᱟ ᱠᱚᱫᱚ ᱠᱚᱨᱟᱣ ᱤᱫᱤ ᱫᱚ ᱮᱠᱫᱚᱢ ᱥᱚᱴᱷᱤᱠ ᱠᱟᱱ ᱜᱮᱭᱟ ᱥᱮ
ᱦᱮᱸ ᱚᱱᱟ ᱜᱮ ᱢᱟᱨᱟᱝ ᱯᱚᱨᱚᱵᱽ ᱛᱟᱵᱚᱱ᱾
ᱦᱳᱭ ᱦᱳᱭ ᱦᱟᱹᱛᱤ ᱞᱮᱠᱟᱱ ᱞᱟᱹᱭᱟᱠᱚ ᱦᱟᱹᱛᱤ ᱞᱮᱠᱟᱱ ᱯᱚᱨᱚᱵᱽ ᱛᱟᱵᱚᱱ᱾ ᱜᱚᱝᱠᱮ ᱛᱟᱦᱚᱞᱮ ᱟᱯᱮ ᱥᱮᱫ ᱫᱚ ᱦᱮᱸ ᱦᱮᱸ ᱜᱚᱝᱠᱮ ᱛᱟᱦᱚᱞᱮ ᱟᱯᱮ ᱥᱮᱫ ᱫᱚ ᱛᱤᱱᱟᱹᱜ ᱫᱤᱱ ᱜᱚᱝᱠᱮ ᱥᱚᱨᱦᱟᱭ ᱯᱮ ᱢᱟᱱᱟᱣ ᱠᱮᱫ ᱛᱮ, ᱢᱚᱬᱮ ᱥᱤᱧ ᱢᱚᱬᱮ ᱧᱤᱫᱟᱹ ᱥᱮ ᱪᱮᱫ ᱞᱮᱠᱟ
ᱦᱮᱸ ᱜᱚᱢᱠᱮ᱾
ᱢᱚᱬᱮ ᱥᱤᱧ, ᱥᱤᱧ ᱢᱚᱬᱮ ᱧᱤᱫᱟᱹ ᱜᱚᱝᱠᱮ ᱪᱮᱫ ᱞᱮᱠᱟ ᱯᱮ ᱢᱟᱱᱟᱣ ᱠᱮᱫᱛᱮ᱾
ᱚᱱᱟ ᱫᱚ ᱜᱚᱝᱠᱮ ᱪᱮᱫ ᱞᱮᱠᱟ‌ ᱪᱚᱠᱚ ᱢᱟᱱᱟᱣ, ᱢᱟᱱᱮ ᱟᱹᱞᱤᱧ ᱫᱚ ᱩᱱᱟᱹᱜ ᱵᱟᱹᱞᱤᱧ ᱥᱮᱱ ᱵᱟᱲᱟᱭ ᱜᱮᱭᱟ ᱥᱮ ᱢᱮᱥ ᱨᱮᱞᱤᱧ ᱛᱟᱦᱮᱱᱟ᱾
ᱚ ᱦᱚᱸ᱾ ᱟᱵᱮᱱ ᱦᱚᱸ ᱢᱮᱥ ᱨᱮᱜᱮ ᱵᱮᱱ ᱛᱟᱦᱮᱱᱟ ᱛᱟᱦᱚᱞᱮ
ᱦᱮᱸ
ᱳᱭ ᱡᱮ ᱦᱤᱞᱳᱜ ᱰᱟᱝᱨᱤ ᱠᱚ ᱠᱷᱩᱱᱴᱟᱹᱣ ᱠᱚᱣᱟ ᱮᱱ ᱦᱤᱞᱳᱜ ᱞᱤᱧ ᱥᱮᱱᱚᱜ ᱜᱮᱭᱟ᱾
ᱚ ᱦᱚᱸ ᱦᱚᱸ ᱦᱳᱭ ᱦᱳᱭ ᱮᱠᱫᱚᱢ ᱮᱠᱫᱚᱢ ᱵᱟᱝ ᱜᱚᱝᱠᱮ ᱢᱮᱥ ᱨᱮ ᱛᱟᱦᱮᱸ ᱠᱟᱛᱮᱫ ᱦᱚᱸ ᱯᱟᱲᱦᱟᱣ ᱫᱚᱨᱠᱟᱨ ᱠᱟᱱ ᱜᱮᱭᱟ ᱥᱮ ᱢᱤᱫᱴᱟᱝ ᱚᱞᱚᱜ ᱯᱟᱲᱦᱟᱣᱟᱜ ᱡᱤᱭᱚᱱ ᱠᱟᱱᱟ᱾ ᱱᱤᱭᱟᱹ ᱫᱚ ᱜᱚᱝᱠᱮ ᱯᱟᱲᱦᱟᱣ ᱫᱚ ᱫᱚᱨᱠᱟᱨ ᱠᱟᱱ ᱜᱮᱭᱟ᱾ᱟᱫᱚ ᱡᱟᱭᱦᱳᱠ ᱟᱞᱮ ᱥᱮᱫ ᱦᱚᱸ ᱚᱱᱠᱟ ᱢᱚᱬᱮ ᱥᱤᱧ ᱢᱚᱬᱮ ᱧᱤᱫᱟᱹ ᱠᱚ ᱢᱟᱱᱟᱣ ᱜᱮᱭᱟ ᱟᱫᱚ ᱟᱞᱮ ᱥᱮᱫ ᱫᱚ ᱪᱮᱫ ᱞᱮᱠᱟᱧ ᱞᱟᱹᱭᱟ ᱦᱟᱸᱜ ᱟᱞᱮ ᱥᱮᱫ ᱞᱤᱧ ᱱᱟᱥᱮᱭᱟᱜ ᱞᱤᱧ ᱞᱟᱹᱭ ᱵᱩᱡᱷᱟᱹᱣ ᱟᱵᱮᱱ ᱠᱟᱱᱟ ᱡᱩᱫᱤ ᱟ-ᱟᱯᱮ ᱥᱮᱫ ᱞᱮᱠᱟ ᱡᱩᱫᱤ ᱢᱤᱫᱚᱜ ᱠᱷᱟᱡ ᱢᱟ ᱟᱹᱰᱤ ᱵᱷᱟᱹᱜᱤ᱾
ᱦᱩᱸ
ᱪᱮᱫ ᱞᱮᱠᱟ ᱯᱳᱭᱞᱳ ᱫᱤᱱ ᱫᱚ ᱜᱚᱝᱠᱮ ᱟᱞᱮ ᱥᱮᱫ ᱫᱚ ᱫᱷᱚᱨᱚ ᱩᱢ ᱠᱮᱫᱟ ᱠᱚ
ᱦᱮᱸ
ᱱᱚᱣᱟ ᱛᱟᱨᱯᱚᱨᱮ ᱜᱚᱝᱠᱮ ᱦᱟᱸᱜ ᱠᱚ ᱵᱚᱸᱜᱟᱭ ᱛᱟᱞᱮᱭᱟ ᱾ᱚᱱᱟ ᱚᱲᱟᱜ ᱨᱮ ᱚᱲᱟᱜ ᱚᱲᱟᱜ ᱨᱮᱠᱚ ᱯᱩᱡᱟᱹᱭᱟ ᱚᱲᱟᱜ ᱨᱮᱠᱚ ᱯᱩᱡᱟᱹᱭᱟ, ᱛᱟᱨᱯᱚᱨᱮ ᱫᱚ ᱦᱩᱭᱩᱜ ᱜᱮᱭᱟ ᱜᱚᱢᱠᱮ ᱦᱮᱸ ᱦᱮᱸ ᱛᱟᱨᱯᱚᱨᱮ ᱜᱚᱝᱠᱮ ᱡᱟᱞᱤ ᱟᱨ ᱦᱟᱹᱠᱩ ᱠᱟᱴᱠᱚᱢ ᱫᱚ ᱢᱤᱥ ᱛᱮᱠᱚ ᱠᱚᱨᱟᱣᱟ ᱟᱞᱮ ᱥᱮᱫ ᱫᱚ ᱡᱟᱞᱤ ᱟᱨ ᱠᱟᱴᱠᱚᱢ ᱫᱚ ᱮᱱ ᱦᱤᱞᱳᱜ ᱫᱚ ᱜᱚᱝᱠᱮ ᱪᱮᱫ ᱞᱤᱧ ᱢᱮᱛᱟ ᱵᱮᱱ, ᱢᱮᱱᱫᱚ ᱟᱹᱰᱤ ᱵᱷᱟᱞᱚ ᱢᱚᱱᱫᱚ ᱠᱚ ᱡᱚᱢᱟ ᱮᱱ-ᱦᱤᱞᱳᱜ ᱫᱚ ᱦᱟᱹᱠᱩ ᱠᱚᱠᱚ ᱡᱚᱢ ᱠᱚᱣᱟ ᱛᱟᱨᱯᱚᱨᱮ ᱡᱤᱞ ᱠᱚᱠᱚ ᱡᱚᱢᱟ᱾
ᱦᱩᱸ
ᱛᱟᱨᱯᱚᱨ ᱦᱮᱸ ᱛᱟᱨᱯᱚᱨ ᱯᱩᱱ ᱟᱱᱟᱜ ᱫᱤᱱ ᱨᱮ ᱟᱞᱮ ᱥᱮᱫ ᱫᱚ ᱜᱚᱝᱠᱮ
ᱠᱷᱩᱱᱴᱟᱹᱣ, ᱦᱩᱸ ᱛᱟᱞᱮ, ᱛᱟᱦᱚᱞᱮ ᱜᱚᱝᱠᱮ ᱢᱚᱬᱮ ᱫᱤᱱ ᱦᱤᱞᱳᱜ ᱫᱚ ᱥᱮᱸᱫᱽᱨᱟ ᱫᱚᱯᱮ ᱥᱮᱱᱚᱜ ᱜᱮᱭᱟ ᱥᱮ ᱵᱟᱝ?
ᱦᱮᱸ ᱜᱚᱝᱠᱮ ᱢᱚᱬᱮ ᱫᱤᱱ ᱦᱤᱞᱳᱜ ᱢᱟ ᱚᱱᱟ ᱜᱮᱪᱚ ᱢᱩᱪᱟᱹᱫᱽ ᱥᱚᱨᱦᱟᱭᱱᱟᱜ ᱢᱩᱪᱟᱹᱫᱽ ᱫᱤᱱ ᱜᱮᱪᱚᱝ ᱜᱚᱝᱠᱮ ᱡᱟᱹᱥᱛᱤ ᱢᱟᱱᱮ ᱨᱟᱹᱥᱠᱟᱹ ᱥᱮ ᱟᱨ ᱯᱷᱩᱨᱛᱤᱴᱟᱜ ᱫᱚ ᱵᱩᱡᱷᱟᱹᱜ ᱜᱮᱛᱚ ᱢᱩᱪᱟᱹᱫᱽ ᱫᱤᱱ ᱫᱚ ᱜᱚᱝᱠᱮ ᱟᱞᱮ ᱥᱮᱫ ᱫᱚ ᱥᱮᱸᱫᱽᱨᱟ ᱠᱚ ᱪᱟᱞᱟᱜ ᱜᱮᱭᱟ ᱾
ᱦᱩᱸ ᱾
ᱢᱟᱱᱮ ᱜᱚᱝᱠᱮ ᱟᱯᱮ ᱥᱮᱫ ᱫᱚ ᱪᱮᱫ ᱞᱮᱠᱟ ᱪᱚᱝ ᱵᱟᱹᱧ ᱞᱟᱹᱭ ᱫᱟᱲᱮᱭᱟᱜᱼᱟ, ᱠᱤᱱᱛᱩ ᱟᱞᱮ ᱥᱮᱫ ᱛᱤᱥ ᱞᱮ ᱜᱚᱝᱠᱮ ᱢᱟᱱᱮ ᱥᱮᱸᱫᱽᱨᱟ ᱞᱮ ᱪᱟᱞᱟᱜᱼᱟ ᱥᱮ, ᱦᱮᱸ ᱾
ᱦᱩᱸ ᱾
ᱢᱟᱱᱮ ᱮᱱ ᱦᱤᱞᱳᱜ ᱫᱚ ᱦᱟᱸᱜ ᱚᱲᱟᱜ ᱚᱲᱟᱜ ᱤᱭᱟᱹ ᱢᱟᱱᱮ ᱤᱭᱟᱹ ᱚᱲᱟᱜ ᱚᱲᱟᱜ ᱦᱟᱸᱜ ᱫᱟᱠᱟ ᱠᱚᱭᱞᱮ ᱪᱟᱞᱟᱜᱼᱟ ᱾
ᱚ ᱾
ᱢᱟᱱᱮ ᱚᱲᱟᱜ ᱚᱲᱟᱜ ᱫᱟᱠᱟ ᱠᱚᱭ ᱮᱱ ᱦᱤᱞᱳᱜ ᱫᱚ ᱩᱝᱠᱩ ᱚᱲᱟᱜ ᱨᱮᱱᱟᱜ ᱫᱟᱠᱟ ᱫᱚ ᱵᱟᱠᱚ ᱡᱚᱢᱟ ᱟᱞᱮ ᱥᱮᱫ ᱫᱚ ᱾ ᱥᱮᱸᱫᱽᱨᱟ ᱦᱤᱞᱳᱜ ᱫᱚ ᱢᱩᱪᱟᱹᱫᱽ ᱫᱤᱱ ᱫᱚ ᱾ ᱢᱩᱪᱟᱹᱫᱽ ᱫᱤᱱ ᱦᱤᱞᱳᱜ ᱫᱚ ᱢᱟᱱᱮ ᱢᱟᱱᱮ ᱤᱱ ᱞᱟᱹᱴᱩ ᱟᱹᱛᱩ ᱟᱹᱛᱩ ᱨᱮ ᱡᱚᱛᱚ ᱦᱚᱲᱟᱜ ᱚᱲᱟᱜ ᱨᱮ ᱢᱤᱫ ᱪᱩᱯᱩᱜ ᱢᱤᱫ ᱪᱩᱯᱩᱜ ᱠᱟᱛᱮ ᱫᱟᱠᱟ ᱡᱚᱢ ᱠᱟᱛᱮ ᱚᱱᱟ ᱫᱟᱠᱟ ᱫᱟᱠᱟ ᱡᱚᱢ ᱠᱟᱛᱮᱫ ᱜᱮ ᱢᱤᱫ ᱫᱷᱟᱣ ᱨᱮ ᱥᱮᱸᱫᱽᱨᱟᱞᱮ ᱩᱰᱩᱠ ᱩᱛᱟᱹᱨᱚᱜᱼᱟ ᱾ ᱟᱫᱚ ᱟᱯᱮ ᱥᱮᱫ ᱫᱚ ᱚᱱᱠᱟ ᱚᱱᱠᱟ ᱠᱚ ᱢᱟᱱᱟᱣ ᱜᱮᱭᱟ ᱥᱮ ᱵᱟᱠᱚ ᱢᱟᱱᱟᱣ ᱜᱮᱭᱟ ᱵᱟᱹᱞᱤᱧ ᱞᱟᱹᱭ ᱫᱟᱲᱮᱭᱟᱜ ᱠᱟᱱᱟ ᱾
ᱵᱟᱝ ᱵᱟ ᱟᱞᱮ ᱥᱮᱫ ᱫᱚ ᱚᱝᱠᱟ ᱫᱚ ᱵᱟᱝ ᱟᱞᱮ ᱥᱮᱫ ᱫᱚ ᱚᱝᱠᱟ ᱫᱚ ᱵᱟᱝ ᱚᱲᱟᱜ ᱨᱮᱱᱟᱜ ᱡᱚᱢ ᱠᱟᱛᱮᱫ ᱜᱮ ᱦᱟᱸᱜ ᱥᱮᱸᱫᱽᱨᱟ ᱫᱚᱠᱚ ᱪᱟᱞᱟᱜ-ᱟ ᱾ ᱟᱨ ᱡᱟᱞᱤ ᱦᱚᱸ ᱦᱳᱭᱳᱜ-ᱟ ᱩᱱ ᱦᱤᱞᱳᱜ ᱜᱮ ᱾
ᱚ ᱩ-ᱩᱱ ᱦᱤᱞᱳᱜ ᱜᱮ ᱵᱟᱝ?
ᱦᱮᱸ ᱩᱱ ᱦᱤᱞᱳᱜ ᱜᱮ ᱡᱟᱞᱤ ᱦᱚᱸ ᱦᱩᱭᱩᱜ-ᱟ ᱾
ᱮᱱ ᱦᱤᱞᱳᱜ ᱠᱚ ᱞᱟᱹᱭᱟ ᱦᱟᱯᱲᱟᱢ ᱠᱚᱫᱚ ᱥᱮᱫᱟᱭ ᱦᱚᱲ ᱫᱚ ᱥᱮᱸᱫᱽᱨᱟ ᱠᱚ ᱪᱟᱞᱟᱜ ᱛᱟᱞᱮᱭᱟ ᱢᱟᱱᱮ ᱡᱚᱢᱼᱧᱩ ᱟᱹᱜᱩ ᱞᱟᱹᱜᱤᱫ ᱚᱱᱟ ᱠᱷᱟᱹᱛᱤᱨ ᱛᱮ ᱵᱟᱝ ᱚᱲᱟᱜ ᱚᱲᱟᱜ ᱨᱮ ᱚᱲᱟᱜ ᱨᱮ ᱵᱚᱞᱮ ᱡᱚᱢᱟᱜ ᱠᱚ ᱵᱟᱝ ᱛᱟᱦᱮᱸ ᱠᱟᱱ ᱠᱷᱟᱹᱛᱤᱨ ᱛᱮ ᱚᱲᱟᱜ ᱨᱮᱱᱟᱜ ᱡᱚᱢᱟᱜ ᱠᱚ ᱵᱟᱠᱚ ᱡᱚᱢᱮᱫ ᱠᱟᱱ ᱛᱟᱦᱮᱸᱜᱼᱟ ᱢᱟᱱᱮ ᱟᱹᱞᱤᱧ ᱦᱟᱯᱲᱟᱢ ᱴᱷᱮᱱ ᱞᱤᱧ ᱟᱸᱡᱚᱢ ᱛᱤᱭᱟᱹᱜ ᱠᱟᱜ-ᱟ, ᱡᱮ ᱥᱮᱸᱫᱽᱨᱟ ᱡᱚᱠᱷᱚᱱ ᱥᱮᱫᱟᱭ ᱦᱚᱲ ᱢᱟᱱᱮ ᱵᱮᱜᱚᱨ ᱡᱚᱢ ᱛᱮᱠᱚ ᱪᱟᱞᱟᱜ ᱠᱟᱱᱟ ᱚᱲᱟᱜ ᱨᱮᱱᱟᱜ ᱫᱚ ᱵᱟᱠᱩ ᱡᱚᱢᱮᱫ ᱠᱟᱱ ᱛᱟᱦᱮᱜᱼᱟ ᱾ ᱱᱚᱜᱼᱚᱭ ᱥᱮᱸᱫᱽᱨᱟ ᱪᱟᱞᱟᱜ ᱦᱚᱨ ᱨᱮᱜᱤ ᱥᱮᱸᱫᱽᱨᱟ ᱪᱟᱞᱟᱜ ᱦᱚᱨ ᱨᱮᱜᱤ ᱡᱟᱠ ᱾ ᱠᱩ ᱧᱟᱢᱟ ᱰᱟᱦᱟᱨ ᱠᱚᱨᱮ ᱫᱟᱨᱤ ᱠᱚᱨᱮ ᱫᱟᱨᱮ ᱱᱟᱹᱲᱤ ᱠᱚᱨᱮ ᱚᱱᱟ ᱠᱚ ᱡᱚᱢ ᱠᱟᱛᱮᱫ ᱜᱮ ᱥᱮᱸᱫᱽᱨᱟ ᱠᱩ ᱪᱟᱞᱟᱜᱼᱟ ᱾ ᱟᱫᱚ ᱚᱱᱟ ᱠᱷᱟᱹᱛᱤᱨ ᱛᱮ ᱟᱞᱮ ᱥᱮᱫ ᱫᱚᱠᱚ ᱞᱟᱹᱭᱟ ᱢᱩᱪᱟᱹᱫᱽ ᱫᱤᱱ ᱫᱚ ᱵᱚᱞᱮ ᱾ ᱢᱟᱱᱮ ᱚᱲᱟᱜ ᱨᱮᱱᱟᱜ ᱫᱚ ᱵᱟᱠᱩ ᱡᱚᱢᱟ ᱢᱟᱱᱮ ᱱᱤᱡᱮᱨ ᱾ ᱢᱟᱱᱮ ᱱᱤᱡᱮᱨᱟᱜ ᱚᱲᱟᱜ ᱨᱮᱱᱟᱜ ᱫᱚ ᱵᱟᱠᱩ ᱡᱚᱢᱟ ᱮᱱᱦᱤᱞᱳᱜ ᱫᱚ ᱾ ᱫᱚ ᱦᱟᱱᱟ ᱦᱟᱱᱟ ᱠᱟᱛᱷᱟ ᱜᱮ ᱜᱚᱝ ᱠᱮ ᱯᱟᱸᱡᱟ ᱨᱩᱣᱟᱹᱲ ᱞᱟᱠᱟ ᱜᱮᱠᱚ ᱢᱟᱱᱟᱣ ᱤᱫᱤ ᱢᱟᱱᱟᱣ ᱵᱟᱛᱟᱣ ᱜᱮᱭᱟ ᱟᱞᱮ ᱥᱮᱫ ᱫᱚ
ᱵᱟᱝ ᱚᱱᱠᱟ ᱟᱞᱮᱥᱮᱫ ᱫᱚ ᱱᱚᱛᱮ ᱫᱚ ᱩᱞ ᱠᱩᱢᱟ ᱦᱩᱭᱩᱜ ᱜᱮᱭᱟ ᱾ ᱢᱟᱱᱮ ᱥᱮᱸᱫᱽᱨᱟ ᱦᱤᱞᱳᱜ ᱫᱚ ᱚᱲᱟᱜ ᱨᱮᱱᱟᱜ ᱡᱚᱢ ᱠᱟᱛᱮᱜ ᱜᱮᱞᱮ ᱥᱮᱱᱚᱜᱼᱟ ᱾
ᱚᱻᱛᱟᱦᱞᱮ ᱜᱚᱢᱠᱮ ᱟᱯᱮ ᱥᱮᱫ ᱥᱮᱸᱫᱽᱨᱟ ᱥᱮᱸᱫᱽᱨᱟ ᱠᱷᱚᱱᱟᱜ ᱨᱩᱣᱟᱹᱲ ᱠᱟᱛᱮᱜ ᱜᱚᱝᱠᱮ ᱵᱚᱡᱷᱟ ᱠᱚ ᱛᱩᱧ ᱜᱮᱭᱟ ᱥᱮ ᱵᱟᱝ ᱜᱚᱝᱠᱮ?
ᱵᱟᱝ ᱜᱚᱝᱠᱮ ᱵᱚᱡᱷᱟ ᱛᱩᱧ ᱫᱚ ᱵᱟᱝ ᱦᱩᱭᱩᱜ ᱜᱮᱭᱟ ᱾
ᱟᱨᱮ ᱜᱚᱝᱠᱮ ᱚᱱᱟ ᱜᱮᱛᱚ ᱚᱱᱮ ᱚᱱᱟ ᱠᱚᱜᱮ ᱛᱚ ᱟᱹᱰᱤ ᱢᱟᱨᱟᱝ ᱢᱟᱨᱟᱝ ᱨᱟᱹᱥ ᱜᱚᱝᱠᱮ ᱵᱚᱡᱷᱟ ᱛᱩᱧ ᱜᱚᱝᱠᱮ ᱟᱨ ᱵᱚᱡᱷᱟ ᱾ ᱤᱧ ᱫᱚ ᱦᱟᱸᱜ ᱜᱚᱝᱠᱮ ᱨᱟᱹᱥᱠᱟᱹ ᱜᱮ ᱵᱩᱡᱷᱟᱹᱜᱼᱟ ᱾ ᱟᱞᱮᱥᱮᱫ ᱫᱚ ᱵᱚᱡᱷᱟ ᱪᱮᱠᱟ ᱠᱚ ᱛᱩᱧᱟ ᱮᱱᱛᱮ ᱨᱮᱦᱚᱸ ᱢᱟᱱᱮ ᱠᱟᱭᱨᱟ ᱥᱩᱨ ᱥᱮᱫ ᱨᱮᱱᱟᱜ ᱠᱟᱭᱨᱟ ᱫᱟᱨᱤ ᱾ ᱠᱚ ᱵᱤᱛ ᱠᱮᱫ ᱜᱮ ᱾
ᱡᱟᱦᱟᱸ ᱵᱷᱤᱛᱤᱨ ᱱᱟᱜ ᱤᱭᱟᱹᱛᱮᱜ ᱾
ᱵᱟᱝ ᱵᱟᱝ ᱜᱚᱝᱠᱮ ᱠᱟᱭᱨᱟ ᱫᱟᱨᱤ ᱜᱮ ᱢᱟᱱᱮ ᱢᱚᱴᱟ ᱧᱚᱜ ᱱᱟᱥᱮᱭᱟᱜ ᱾
ᱢᱚᱴᱟ ᱧᱚᱜ ᱡᱟᱜᱟ ᱢᱟᱱᱮ ᱪᱮᱛᱟᱱ ᱨᱮᱱᱟᱜ ᱡᱟᱦᱟᱸ ᱠᱷᱟᱯᱨᱟ ᱛᱮᱫ ᱚᱱᱟ ᱫᱚᱠᱚ ᱪᱷᱟᱲᱟᱣᱼᱟ ᱾
ᱵᱟᱝ ᱜᱚᱝᱠᱮ ᱟᱞᱮᱥᱮᱫ ᱛᱟᱦᱮᱱᱟ ᱚᱱᱟ ᱥᱛᱮᱫ ᱜᱮ ᱛᱟᱦᱮᱱᱟ ᱵᱟᱠᱩ ᱪᱷᱟᱲᱟᱼᱟ ᱪᱮᱫ ᱦᱚᱸ ᱛᱟᱞᱦᱮ ᱯᱟᱥᱮᱜ ᱜᱚᱢᱠᱮ ᱟᱯᱮ ᱥᱮᱫ ᱠᱚ ᱪᱷᱟᱰᱟᱣ ᱠᱟᱜ ᱟᱞᱮ ᱥᱮᱫ ᱫᱚ ᱢᱟᱱᱮ ᱜᱚᱝᱠᱮ ᱵᱟᱩᱠ ᱾
ᱢᱟᱱᱮ ᱢᱤᱫᱴᱤᱪ ᱜᱟᱜ ᱫᱚᱠᱚ ᱪᱷᱟᱲᱟᱣᱼᱟ ᱢᱟᱱᱮ ᱵᱷᱤᱛᱤᱨ ᱨᱮᱱᱟᱜ ᱡᱟᱦᱟ ᱵᱷᱟᱜᱮ ᱚᱝᱥᱚᱴᱟᱜ ᱚᱱᱟ ᱠᱚ ᱦᱟᱛᱟᱣᱼᱟ ᱢᱟᱱᱮ ᱾
ᱦᱮ ᱦᱳᱭ ᱦᱳᱭ ᱚᱱᱟ ᱠᱟᱛᱷᱟ ᱠᱟᱱ ᱜᱮᱭᱟ ᱪᱮᱛᱟᱱ ᱨᱮᱱᱟᱜ ᱫᱚᱠᱚ ᱪᱷᱟᱲᱟᱣ ᱜᱤᱰᱤ ᱠᱟᱜᱼᱟ ᱾ ᱚᱱᱟ ᱚᱠᱟᱴᱟᱜ ᱵᱷᱟᱹᱜᱤ ᱚᱝᱥᱚ ᱴᱟᱜ ᱛᱟᱦᱮᱱᱟ ᱚᱱᱟ ᱠᱚ ᱦᱟᱛᱟᱣ ᱜᱮᱭᱟ ᱾
ᱦᱮᱸ᱾
ᱟᱸᱜ ᱟᱫᱚ ᱚᱱᱟᱜᱮ ᱢᱤᱫᱴᱮᱱ ᱢᱟᱱᱮ ᱢᱟᱱᱮ ᱢᱤᱫᱼ ᱢᱤᱫ ᱾ ᱢᱤᱫᱴᱮᱱ ᱥᱟᱺᱜᱤᱧ ᱧᱚᱜ ᱨᱮᱠᱚ ᱫᱚᱦᱚ ᱧᱚᱜᱼᱟ ᱟᱨ ᱢᱟᱱᱮ ᱪᱮᱛᱟᱱ ᱨᱮ ᱢᱟᱱᱮ ᱾ ᱯᱤᱴᱷᱟᱹ ᱠᱩᱠᱩ ᱫᱚᱦᱚ ᱠᱟᱜᱼᱟ ᱜᱚᱝᱠᱮ ᱯᱤᱴᱷᱟᱹ ᱟᱨ ᱟᱨ ᱢᱤᱫᱴᱮᱱ ᱢᱳᱢᱵᱟᱛᱤ ᱾ ᱛᱤᱠᱩ ᱢᱟᱦᱟᱜ ᱢᱳᱢᱵᱟᱛᱤ ᱦᱟᱜ ᱫᱤᱭᱟᱹ ᱫᱤᱭᱟᱹ ᱛᱟᱱᱤᱭ ᱠᱚ ᱫᱚᱦᱚ ᱠᱟᱜᱼᱟ ᱾
ᱦᱩᱸ
ᱢᱟᱱᱮ ᱧᱮᱞᱚᱜ ᱞᱮᱠᱟ ᱵᱟᱝ ᱦᱟᱱᱰᱮ ᱢᱮᱱᱟᱜᱼᱟ ᱚᱱᱟ ᱴᱟᱨᱜᱮᱴ ᱴᱟᱜ ᱢᱮᱱᱟᱜᱼᱟ ᱚᱱᱟ ᱛᱩᱧ ᱞᱟᱜᱟᱜᱼᱟ ᱾ ᱟᱫᱚ ᱚᱱᱟᱜᱮ ᱡᱟᱦᱟᱭ ᱜᱚᱝᱠᱮ ᱛᱩᱧ ᱡᱚᱥᱟᱭ ᱾ ᱟᱫᱚ ᱚᱱᱟᱜᱮ ᱚᱱᱟᱜᱮ ᱨᱟᱹᱥᱠᱟᱹ ᱾ ᱟᱞᱮ ᱥᱮᱫ ᱫᱚ ᱟᱫᱚ ᱟᱯᱮ ᱥᱮᱫ ᱫᱚ ᱟᱯᱮ ᱥᱮᱫ ᱫᱚ ᱟᱯᱮᱥᱮᱫ ᱜᱚᱝᱠᱮ ᱚᱱᱠᱟ ᱜᱮᱥᱮ ᱪᱮᱫ ᱞᱮᱠᱟ ᱾
ᱵᱟᱝᱚᱱᱠᱟ ᱥᱮ ᱫᱷᱩᱯ ᱠᱚᱠᱚ ᱫᱷᱚᱨᱟᱣ ᱟᱜᱼᱟᱭ ᱟᱨ ᱢᱟᱱᱮ ᱱᱟᱭᱠᱮ ᱛᱟᱱᱟᱜ ᱵᱚᱝᱜᱟᱣᱟᱜᱼᱟᱭ ᱥᱮ ᱚᱱᱟ ᱾
ᱦᱮᱸ ᱦᱮᱸ ᱞᱟᱦᱟᱨᱮ ᱛᱟᱸᱦᱮᱱᱟ ᱚᱱᱟ ᱫᱚ ᱜᱚᱝᱠᱮ ᱤᱧ ᱫᱚ ᱢᱟᱱᱮ ᱰᱟᱭᱨᱮᱠᱴ ᱤᱧ ᱢᱮᱛᱟᱜ ᱵᱤᱱᱟ ᱾ ᱟᱫᱚ ᱞᱟᱦᱟ ᱨᱮᱫᱚ ᱵᱚᱝᱜᱟᱜ ᱟᱠᱩ ᱛᱟᱨᱯᱚᱨᱮ ᱦᱟᱜ ᱠᱚ ᱤᱭᱟᱹᱭ ᱜᱮᱭᱟ ᱟᱫᱚ ᱤᱧ ᱫᱚ ᱢᱟᱱᱮ ᱰᱟᱭᱨᱮᱠᱴ ᱤᱧ ᱢᱮᱛᱟᱫ ᱵᱤᱱᱟ ᱾ ᱟᱞᱮ ᱥᱮᱫ ᱵᱚᱝᱜᱟ ᱫᱚᱠᱩ ᱵᱚᱝᱜᱟᱜ ᱜᱮᱭᱟ ᱾
ᱛᱟᱨᱯᱚᱨᱮ ᱟᱫᱚ ᱢᱟᱱᱮ ᱾ ᱟᱛᱩ ᱨᱮᱱ ᱵᱟᱝ ᱨᱮᱸᱦᱚ ᱚᱱᱟ ᱫᱷᱟᱨᱮ ᱯᱟᱥᱮ ᱨᱮᱱ ᱠᱚᱠᱚ ᱦᱤᱡᱩᱜᱼᱟ ᱡᱟᱸᱦᱟ ᱡᱟᱸᱦᱟ ᱡᱟᱸᱦᱟᱴᱷᱮᱜ ᱵᱩᱡᱟ ᱛᱩᱧ ᱵᱟᱝ ᱦᱩᱭᱩᱜᱼᱟ ᱾
ᱦᱳᱭ ᱦᱳᱭ ᱦᱳᱭ ᱦᱳᱭ ᱮᱠᱫᱚᱢ ᱮᱠᱫᱚᱢ ᱟᱹᱰᱤ ᱥᱚᱴᱷᱤᱠ ᱠᱟᱛᱷᱟ ᱜᱚᱝᱠᱮ ᱾
ᱦᱮᱸ ᱟᱫᱚ ᱯᱮ ᱦᱚᱲ ᱠᱚ ᱡᱚᱥ ᱪᱚ ᱠᱚᱣᱟ ᱾
ᱦᱮᱸ ᱦᱮᱸ ᱦᱮᱸ ᱮᱠᱫᱚᱢ ᱮᱠᱫᱚᱢ ᱟᱞᱤᱧ ᱫᱚ ᱢᱟᱱᱮ ᱰᱟᱭᱨᱮᱴᱠ ᱰᱟᱭᱨᱮᱠᱴ ᱞᱤᱧ ᱢᱮᱛᱟᱜ ᱵᱮᱱᱟ ᱛᱚ ᱤᱱᱟᱹᱜ ᱾ ᱴᱮᱞ ᱫᱚ ᱢᱮᱱᱫᱚ ᱵᱟᱹᱞᱤᱧ ᱢᱮᱛᱟᱜ ᱵᱤᱱᱟ ᱯᱮ ᱦᱚᱲ ᱠᱚ ᱡᱚᱥ ᱦᱚᱪᱚᱠᱚᱣᱟ ᱾
ᱡᱷᱤᱭ ᱚᱲᱟᱜ ᱨᱮ ᱤᱫᱤ ᱠᱟᱛᱮᱜ ᱾ ᱪᱟ ᱠᱚᱠᱚ ᱧᱩ ᱪᱚ ᱠᱚᱣᱟ ᱚᱱᱟ ᱯᱚᱨᱮ ᱟᱫᱚ ᱯᱩᱭᱥᱟᱹ ᱠᱚ ᱮᱢᱟ ᱠᱚᱣᱟ ᱾
ᱦᱳᱭ ᱦᱳᱭ ᱦᱳᱭ ᱦᱳᱭ ᱦᱳᱭ ᱾ ᱟᱞᱮ ᱥᱮ ᱟᱞᱮ ᱥᱮᱫ ᱫᱚ ᱢᱟᱱᱮ ᱪᱮᱫ ᱞᱮᱠᱟ ᱯᱚᱭᱥᱟ ᱠᱚ ᱮᱢᱟ ᱟᱠᱚᱣᱟ ᱪᱮᱠᱟ ᱢᱟᱱᱮ ᱾ ᱢᱤᱫᱥᱚ ᱢᱤᱫᱴᱟᱠᱟ ᱯᱟᱸᱥᱥᱚ ᱢᱤᱫ ᱴᱟᱠᱟ ᱫᱩᱥᱳ ᱵᱤᱥ ᱴᱟᱠᱟ ᱚᱝᱠᱟ ᱜᱮᱠᱚ ᱮᱢᱟᱣᱟ ᱠᱚᱣᱟ ᱟᱞᱮᱥᱮᱫ ᱫᱚ ᱢᱟᱱᱮ ᱡᱟᱦᱟᱸ ᱛᱤᱱᱟᱹᱜ ᱠᱚ ᱮᱢᱚᱜᱼᱟ ᱢᱩᱪᱟᱹᱫ ᱨᱮ ᱢᱤᱫᱴᱟᱠᱟ ᱫᱚ ᱠᱚ ᱡᱳᱠᱚᱜ ᱜᱮᱭᱟ
ᱦᱮᱸ
ᱢᱟᱱᱮ ᱵᱤᱡᱳᱲ ᱞᱟᱹᱭᱟᱠᱚ ᱛᱟᱞᱮ ᱵᱤᱡᱳᱲ ᱠᱚ ᱮᱢᱟᱣᱟ ᱠᱚᱣᱟ ᱟᱫᱚ ᱛᱚᱝ ᱟᱯᱮ ᱥᱮᱫ ᱜᱚᱝᱠᱮ ᱚᱱᱠᱟ ᱜᱮ ᱠᱚ ᱮᱢᱟ ᱠᱚᱣᱟ ᱥᱮ ᱪᱮᱫ ᱞᱮᱠᱟ ᱠᱚ ᱮᱢᱟ ᱠᱚᱣᱟ
ᱟᱞᱮ ᱥᱮᱫ ᱫᱚ ᱚᱝᱠᱟ ᱢᱤᱫ ᱦᱟᱡᱟᱨ ᱯᱟᱸᱥᱥᱚ ᱢᱤᱫ ᱴᱟᱠᱟ ᱯᱩᱭᱞᱩ ᱡᱟᱦᱟᱸ ᱡᱚᱥᱟ ᱛᱟᱯᱚᱨᱮ ᱫᱚ ᱢᱤᱫ ᱦᱟᱡᱟᱨ ᱢᱤᱫ ᱴᱟᱠᱟ ᱢᱟᱱᱮ ᱢᱤᱫᱴᱟᱠᱟ ᱫᱚᱠᱚ ᱮᱢᱟᱜ ᱠᱟᱱ ᱜᱤᱭᱟ
ᱦᱮᱸ ᱦᱮᱸ ᱢᱤᱫ ᱚᱱᱟᱜᱤᱧ ᱢᱮᱛᱟᱜ ᱠᱟᱱᱟ ᱡᱟᱦᱟᱸ ᱛᱤᱱᱟᱹᱜ ᱜᱮ ᱮᱢᱟᱜ ᱢᱟᱱᱮ ᱢᱤᱫ ᱴᱟᱠᱟ ᱫᱚᱠᱚ ᱮᱢᱟᱜ ᱠᱟᱱ ᱜᱮᱭᱟ ᱢᱩᱪᱟᱹᱫ ᱨᱮᱫᱚ
ᱦᱮᱸ ᱥᱳᱞᱳ ᱟᱱᱟ ᱯᱚᱭᱥᱟ ᱡᱟᱦᱟᱸ
ᱦᱳᱭ ᱦᱳᱭ ᱦᱳᱭ ᱦᱳᱭ ᱦᱳᱭ ᱮᱠᱫᱚᱢ ᱾ ᱛᱟᱦᱚᱞᱮ ᱜᱚᱝᱠᱮ ᱟᱵᱮᱱ ᱫᱚ ᱛᱟᱦᱚᱞᱮ ᱚᱞᱚᱜ ᱯᱟᱲᱦᱟᱜ ᱡᱤᱭᱚᱱ ᱫᱚ ᱛᱤᱱᱟᱹᱜ ᱥᱟᱺᱜᱤᱧ ᱛᱮᱵᱮᱱ ᱞᱟᱦᱟ ᱤᱫᱤᱠᱟᱫᱟ ᱜᱚᱝᱠᱮ ᱾
ᱦᱳᱭ ᱛᱚ ᱜᱚᱝᱠᱮ ᱪᱮᱜ ᱤᱧ ᱞᱟᱹᱭᱟ ᱚᱭ ᱤᱞᱮᱵᱷᱮᱱ ᱨᱤᱧ ᱯᱟᱲᱦᱟᱜ ᱠᱟᱱᱟ
ᱚ ᱟᱹᱰᱤ ᱱᱟᱯᱟᱭ ᱠᱟᱛᱷᱟ ᱜᱚᱝᱠᱮ ᱯᱟᱲᱦᱟᱜ ᱫᱚᱨᱠᱟᱨ ᱤᱞᱮᱵᱷᱮᱱ ᱨᱮᱦᱚᱸ ᱛᱟᱦᱚᱞᱮ ᱟᱥᱟ ᱠᱚ ᱯᱟᱲᱦᱟᱜ ᱫᱚ ᱜᱚᱝᱠᱮ ᱯᱟᱲᱦᱟᱣ ᱟᱵᱩ ᱫᱚ ᱞᱟᱹᱠᱛᱤ ᱠᱟᱱ ᱜᱮᱭᱟ ᱥᱮ ᱱᱮᱛᱟᱨ ᱠᱚ ᱜᱤᱫᱽᱨᱟᱹ ᱠᱚ ᱧᱮᱞᱚᱜ ᱠᱟᱱ ᱜᱮᱭᱟ ᱥᱮ ᱵᱟᱠᱩ ᱯᱟᱲᱦᱟᱜ ᱠᱟᱱ ᱜᱮᱭᱟ ᱟᱭᱢᱟ ᱜᱤᱫᱽᱨᱟᱹ ᱠᱚᱦᱚᱸ ᱵᱟᱝ ᱟᱵᱮᱱ ᱦᱚᱸᱵᱮᱱ ᱯᱟᱲᱦᱟᱜ ᱠᱟᱱᱟ ᱟᱹᱰᱤ ᱚᱱᱟ ᱜᱚᱨᱚᱵᱽ ᱨᱮᱱᱟᱜ ᱠᱟᱛᱷᱟ ᱠᱟᱱ ᱜᱮᱭᱟ
ᱦᱩᱸ ᱟᱵᱚ ᱥᱟᱱᱛᱟᱲ ᱜᱤᱫᱽᱨᱟᱹ ᱫᱚ ᱵᱮᱥᱤ ᱵᱟᱝᱠᱚ ᱯᱟᱲᱦᱟᱜ ᱟᱥᱮ
ᱦᱳᱭ ᱦᱳᱭ ᱜᱚᱝᱠᱮ ᱟᱹᱞᱤᱧ ᱦᱚᱸ ᱢᱟᱱᱮ ᱮᱠᱫᱚᱢ ᱮᱠᱫᱚᱢ ᱜᱩᱰᱩ ᱜᱚᱡ ᱪᱮᱸᱬᱮ ᱜᱚᱡ ᱢᱟᱱᱮ ᱚᱱᱟ ᱠᱚ ᱡᱟᱹᱥᱛᱤ ᱜᱚᱝᱠᱮ ᱟᱨ ᱟᱹᱞᱤᱧ ᱦᱚᱞᱤᱧ ᱧᱮᱞ ᱠᱟᱜᱼᱟ ᱥᱮ ᱟᱹᱛᱩ ᱠᱚᱨᱮ ᱦᱚᱧ ᱛᱟᱦᱮᱱ ᱠᱟᱱᱟ ᱥᱮ ᱢᱟᱱᱮ ᱮᱸᱜ ᱮᱸ ᱥᱟᱨᱟᱫᱤᱱ ᱜᱚᱝᱠᱮ ᱚᱱᱟ ᱵᱟᱴᱩᱞ ᱱᱤᱭᱟᱹ ᱟᱠᱟᱨᱮ ᱪᱮᱜ ᱞᱤᱧ ᱢᱮᱱᱟ ᱥᱟᱨᱟᱫᱤᱱ ᱢᱟᱱᱮ ᱜᱩᱰᱩ ᱜᱮᱠᱚ ᱛᱩ ᱠᱳᱞ ᱵᱟᱲᱟᱭ ᱠᱟᱱᱟ ᱟᱫᱚ ᱱᱮᱛᱟᱨ ᱜᱤᱫᱽᱨᱟᱹ ᱢᱟᱱᱮ ᱚᱱᱮ ᱱᱮᱛᱟᱨ ᱡᱩᱜᱽ ᱨᱮᱫᱚ ᱚᱝᱠᱮ ᱚᱞᱚᱜ ᱯᱟᱲᱦᱟᱜ ᱫᱚ ᱢᱟᱱᱮ ᱟᱹᱰᱤ